ᱦᱳᱭ
ᱨᱚᱲ ᱵᱤᱱ ᱟᱸᱡᱚᱢ ᱧᱟᱢᱮᱜ-ᱟ?
ᱦᱳᱭ ᱟᱧᱡᱚᱢ ᱞᱮᱱᱟ᱾
ᱦᱮᱸ ᱦᱮᱸᱛᱚ ᱪᱮᱜ ᱵᱤᱱ ᱪᱤᱠᱟᱹᱭᱮᱜ-ᱟ ᱛᱟᱦᱟᱞᱮ ᱱᱤᱛᱳᱜ ᱫᱚ?
ᱦᱚᱜᱚᱭ ᱫᱟᱬᱟᱱ ᱞᱤᱧ ᱦᱮᱡ ᱠᱟᱱᱟ ᱦᱩᱸ᱾
ᱵᱤᱱ ᱥᱮᱱ ᱠᱟᱱᱟ ᱫᱟᱬᱟᱱ ᱫᱚ?
ᱦᱚᱸᱜᱚᱭ ᱯᱟᱛᱟ ᱡᱟᱦᱟ ᱥᱮᱫ ᱜᱮ ᱮᱢᱱᱤ ᱜᱮᱞᱤᱧ ᱦᱮᱡ ᱱᱟ ᱚᱱᱛᱮ᱾ ᱫᱟᱬᱟᱱ ᱢᱮᱱᱮ ᱪᱮᱜ ᱞᱤᱧ ᱪᱤᱠᱟᱭᱟ ᱫᱟᱬᱟ ᱵᱟᱲᱟ ᱟᱜᱩ ᱞᱮᱜᱮ᱾
ᱚ ᱡᱟᱦᱟᱱᱟᱜ ᱚᱝᱠᱟ ᱡᱟᱦᱟᱱᱟᱜ ᱯᱟᱛᱟ ᱯᱚᱨᱚᱵᱽ ᱠᱚ ᱦᱩᱭᱩᱜ ᱠᱟᱱᱟ ᱥᱮ ᱦᱟᱴ?
ᱦᱳᱭ ᱦᱳᱭᱳᱜ ᱞᱟᱹᱜᱤᱫ ᱛᱤᱦᱤᱧ ᱫᱚ ᱵᱟᱝ ᱠᱟᱱᱟ ᱢᱟᱱᱮ ᱜᱟᱯᱟ ᱠᱷᱚᱱ ᱾
ᱚ ᱪᱮᱜ ᱯᱟᱛᱟ ᱫᱚ ᱦᱳᱭᱳᱜ ᱞᱟᱹᱜᱤᱫ ᱛᱟᱦᱟᱞᱮ?
ᱫᱟᱜ ᱫᱩᱞ᱾
ᱚ ᱦᱮᱸ ᱛᱚ᱾ ᱛᱟᱞᱦᱮ ᱟᱯᱮ ᱥᱮᱱ ᱫᱚ ᱡᱟᱹᱥᱛᱤ ᱜᱮ ᱫᱟᱜ ᱠᱚ ᱫᱩᱞ ᱜᱮᱭᱟ ᱥᱮ ᱪᱮᱫ?
ᱦᱮᱸ ᱫᱩᱞ ᱜᱮᱭᱟ ᱠᱩ ᱜᱟᱯᱟ ᱠᱷᱚᱡᱽ ᱫᱚ ᱜᱟᱫᱮ ᱦᱚᱲ᱾ ᱦᱚᱨ ᱠᱩ ᱦᱚᱨ ᱵᱤᱨ ᱠᱚ ᱟᱹᱰᱤ ᱵᱷᱤᱨᱚᱜ-ᱟ ᱦᱟᱸᱜ ᱦᱚᱨ ᱠᱩ᱾
ᱚ ᱛᱟᱞᱦᱮ ᱜᱟᱯᱟ ᱫᱚ ᱟᱹᱰᱤ ᱡᱟᱹᱥᱛᱤ ᱠᱚ ᱦᱳᱭᱳᱜ-ᱟ ᱦᱚᱲᱚᱜ-ᱟ ᱵᱟᱝ? ᱟᱞᱮ ᱥᱮᱱ ᱢᱟ ᱩᱱᱟᱹᱜ ᱫᱚ ᱵᱟᱝᱠᱚ ᱥᱮᱱᱚᱜ ᱜᱮ ᱦᱳᱭᱛᱚ ᱥᱮᱱᱚᱜ ᱜᱮ ᱨᱮᱦᱚᱸ ᱠᱚ ᱟᱹᱞᱤᱧ ᱫᱚ ᱩᱱᱟᱹᱜᱴᱟ ᱵᱟᱲᱟᱭ ᱵᱟᱹᱱᱩᱜ ᱠᱟᱜ ᱛᱟᱞᱤᱧ-ᱟ᱾ ᱚᱱᱟ ᱵᱮᱥ ᱠᱚᱡ ᱛᱮᱦᱚᱸ᱾
ᱛᱟᱦᱞᱮ ᱛᱮᱦᱮᱧ ᱫᱚ ᱟᱯᱮ ᱥᱮᱱ ᱫᱚᱭ ᱫᱟᱜ ᱠᱚ ᱡᱚᱨᱚ ᱵᱟᱲᱟ ᱠᱮᱜᱟᱭ ᱥᱮ ᱵᱟᱝ ᱜᱮ?
ᱵᱟᱝᱜᱮ ᱦᱚᱜᱚᱭ ᱨᱤᱢᱤᱞ ᱠᱟᱜᱟᱭ᱾
ᱚ ᱟᱞᱮ ᱥᱮᱱ ᱢᱟ ᱛᱮᱦᱮᱧ ᱦᱚᱭ ᱫᱟᱜ ᱠᱮᱜ ᱜᱮᱭᱟᱭ ᱡᱟᱹᱯᱩᱫ ᱡᱟᱹᱯᱩᱫ ᱟᱞᱮ ᱠᱟᱱ ᱜᱮᱭᱟ ᱱᱤᱭᱟᱹ ᱜᱷᱟᱹᱲᱤᱡ ᱫᱚ ᱦᱚᱸᱜᱚᱭ ᱫᱤᱱᱟᱹᱢ ᱫᱤᱱ ᱜᱮ᱾
ᱦᱩᱸ ᱟᱫᱚ ᱦᱩᱲᱩ ᱨᱚᱦᱚᱭ ᱯᱮ ᱫᱷᱩᱨᱟᱹᱣ ᱠᱟᱱᱟ ᱛᱚ?
ᱦᱮᱸ ᱦᱩᱲᱩ ᱨᱚᱦᱚᱭ ᱫᱚᱞᱮ ᱫᱷᱩᱨᱟᱹᱣ ᱠᱟᱱᱟ ᱫᱷᱩᱨᱟᱹᱣ ᱫᱚ ᱦᱚᱜᱼᱚᱭ ᱮᱛᱚᱦᱚᱵ ᱦᱩᱭ ᱜᱚᱫ ᱠᱟᱱ ᱜᱮᱭᱟ᱾
ᱪᱟᱞᱟᱣ ᱞᱮᱱᱟ ᱯᱱ ᱦᱩᱲᱩ ᱨᱚᱦᱚᱭ?
ᱦᱮᱸ ᱥᱮᱱ ᱞᱮᱱ ᱜᱮᱭᱟᱞᱤᱧ ᱥᱮᱱ ᱫᱚ ᱟᱫᱚ ᱚᱲᱟᱜ ᱨᱮᱱᱟᱜ ᱨᱚᱦᱚᱭ ᱛᱚ ᱵᱟᱝ ᱥᱮᱱᱚᱜ ᱛᱮᱦᱚ ᱛᱚ ᱵᱟᱭ ᱜᱟᱱᱚᱜ-ᱟ ᱥᱮ
ᱦᱳᱭ
ᱛᱷᱟᱞᱮ ᱟᱯᱮ ᱥᱮᱱ ᱫᱚ ᱦᱩᱲᱩ ᱨᱚᱦᱚᱭ ᱠᱚᱫᱚ ᱮᱛᱚᱦᱚᱵ ᱮᱱᱟ ᱥᱮ ᱟᱣᱨᱤᱭᱟᱜᱼᱟ? ᱚ ᱦᱮᱸ ᱛᱚ
ᱛᱟᱦᱚᱞᱮ ᱫᱟᱠᱟ ᱠᱚᱫᱚ ᱟᱵᱮᱱ ᱵᱮᱱ ᱤᱥᱤᱱᱟᱥᱮ? ᱥᱮ ᱡᱤ ᱥᱮ ᱜᱚᱵᱟ ᱛᱟᱠᱩ ᱥᱮ?
ᱟᱹᱞᱤᱧ ᱜᱮᱞᱤᱧ ᱤᱥᱤᱱ ᱠᱮᱜᱼᱟ ᱫᱟᱠ ᱠᱟ ᱠᱚᱫᱚ ᱤᱥᱤᱱ ᱵᱟᱥᱟᱝ ᱠᱚᱫᱚ ᱥᱟᱹᱛ ᱠᱟᱜᱟ ᱞᱤᱧ ᱮᱸ ᱥᱟᱹᱛ ᱵᱟᱲᱟ ᱠᱟᱛᱮᱫ ᱜᱮ ᱦᱚᱸᱜ ᱚᱭ ᱫᱩᱲᱩᱵ ᱵᱟᱲᱟ ᱦᱩᱭ ᱠᱟᱱᱟ ᱟᱫᱚ᱾
ᱦᱩᱰᱩᱨ ᱫᱟᱭ ᱜᱟᱭᱫᱮ ᱦᱟᱜ ᱟᱞᱮ ᱥᱮᱜ ᱢᱚᱛᱚ ᱟᱞᱮᱥᱮᱱ ᱟᱞᱥᱮ
ᱚ ᱦᱮᱸᱛᱚ ᱛᱟᱦᱚᱞᱮ ᱟᱯᱮᱥᱮᱱ ᱫᱚ ᱫᱟᱜᱟᱭ ᱦᱚᱭᱛᱚ ᱦᱩᱰᱩᱨ ᱦᱩᱰᱩᱨᱮᱜ ᱠᱷᱟᱱ ᱫᱚᱭ ᱦᱩᱰᱩᱨ
ᱧᱤᱫᱟᱹ ᱥᱮᱜ ᱫᱟᱠ ᱠᱷᱟᱡᱽ ᱡᱩᱫᱤ
ᱦᱮᱸ
ᱛᱟᱦᱮᱞᱮ ᱠᱷᱟᱱ
ᱛᱟᱷᱞᱮ ᱪᱤᱜ ᱠᱚᱵᱮᱱ ᱩᱛᱩ ᱠᱮᱜᱼᱟ?
ᱩᱛᱩ ᱠᱮᱜᱟ ᱞᱤᱧ ᱟᱞᱮᱥᱮᱱ ᱫᱚ ᱱᱤᱭᱟᱹ ᱜᱷᱟᱹᱲᱤᱡ ᱫᱚ ᱢᱟᱱᱮ ᱚᱱᱠᱟ ᱛᱮᱢᱚᱱ ᱠᱤᱪᱷᱩ ᱫᱚ ᱵᱟᱝᱞᱤᱧ ᱩᱛᱩ ᱠᱮᱜᱼᱟ ᱮᱸ ᱠᱟᱹᱴᱤᱡ ᱦᱟᱹᱠᱩ ᱠᱚᱞᱮ ᱥᱟᱵ ᱵᱟᱲᱟ ᱞᱮᱫ ᱠᱚ ᱛᱟᱦᱮᱸᱜ ᱡᱟᱹᱯᱩᱫ ᱟᱞᱮ ᱠᱟᱱᱟᱭ ᱛᱚ ᱛᱟᱦᱚᱞᱮ ᱦᱟᱹᱠᱩ ᱦᱟᱹᱠᱩ ᱠᱚᱜᱮᱞᱮ ᱩᱛᱩ ᱵᱟᱲᱟ ᱠᱮᱫ ᱠᱚᱣᱟ ᱛᱮᱦᱮᱧ ᱫᱚ᱾
ᱦᱮ ᱛᱚ ᱠᱷᱮᱛ ᱠᱚᱨᱮ ᱢᱚᱱ ᱜᱚᱝᱜᱷᱟ ᱠᱚ ᱡᱮᱢᱚᱱ
ᱦᱩᱸ ᱜᱚᱸᱜᱷᱟ ᱠᱚ ᱨᱚᱠᱚᱡ ᱠᱚ ᱧᱟᱢᱚᱜ ᱠᱟᱱᱟ ᱠᱚ ᱱᱚᱜᱚᱭ ᱡᱟᱹᱯᱩᱫ ᱤᱫᱤ ᱠᱮᱜᱼᱟᱭ ᱡᱚᱠᱷᱚᱱ ᱠᱷᱮᱛ ᱠᱷᱮᱛ ᱛᱮ ᱫᱟᱜ ᱞᱤᱜᱤᱜ ᱠᱟᱱᱟ ᱥᱮ ᱟᱫᱚ ᱡᱩᱫᱤ ᱜᱷᱩᱜᱤ ᱠᱚ ᱜᱷᱩᱱᱤ ᱠᱚ ᱮᱰᱟᱣ ᱠᱟᱜᱼᱟ ᱛᱟᱦᱞᱮ ᱡᱟᱜᱮ ᱢᱟᱱᱮ ᱩᱛᱩ ᱡᱚᱢ ᱞᱮᱠᱟ ᱫᱚᱠᱚ ᱧᱟᱢᱚᱜ ᱠᱟᱱ ᱜᱮᱭᱟ ᱫᱤᱱᱟᱹᱢ ᱫᱤᱱ ᱜᱮ ᱦᱟᱸᱜ ᱠᱷᱟᱡ ᱱᱤᱭᱟᱹ ᱜᱷᱟᱹᱲᱤᱡ ᱛᱮ ᱟᱯᱮ ᱥᱮᱱ ᱫᱚ ᱛᱟᱦᱞᱮ ᱦᱟᱹᱠᱩ ᱠᱚᱫᱚ ᱠᱚ ᱧᱟᱢ ᱵᱟᱲᱟᱜ ᱠᱟᱱᱟ ᱥᱮ ᱵᱟᱝ ᱜᱮ?
ᱟᱨ ᱫᱟᱜ ᱜᱮ ᱛᱟᱦᱮᱱᱟ ᱛᱚᱵᱮ ᱛᱚᱢ ᱧᱟᱢ ᱠᱚᱣᱟ ᱦ
ᱟᱯᱮ ᱥᱮᱱ ᱫᱚ ᱛᱷᱤᱡ ᱫᱟᱜ ᱜᱮ ᱢᱟᱱᱮ ᱵᱟᱹᱱᱩᱜ ᱠᱟᱜᱼᱟ ᱛᱚ᱾ ᱦᱮᱸ ᱱᱛᱮᱱᱟ
ᱛᱟᱞᱦᱮ ᱟᱯᱮ ᱥᱮᱱ ᱫᱚ ᱜᱚᱢᱦᱟ ᱯᱚᱨᱚᱵᱽ ᱥᱮᱴᱮᱨᱚᱜ ᱠᱟᱱ ᱫᱚ ᱜᱚᱢᱦᱟ ᱯᱚᱨᱚᱵᱽ ᱠᱩ ᱢᱟᱱᱟᱣ ᱵᱟᱛᱟᱣ ᱜᱮᱭᱟ ᱥᱮ ᱵᱟᱝ ᱜᱮ?
ᱵᱟᱝ ᱠᱚ
ᱟᱯᱮ ᱥᱮᱱ ᱫᱚ ᱜᱚᱢᱦᱟ ᱯᱚᱨᱚᱵᱽ ᱵᱟᱝᱠᱚ ᱢᱟᱱᱟᱣ ᱜᱮᱭᱟ ᱟᱞᱮ ᱥᱮᱱ ᱫᱚ ᱡᱮᱢᱚᱱ ᱜᱚᱢᱦᱟ ᱨᱮᱫᱚ ᱯᱤᱴᱷᱟᱹᱭᱟ ᱠᱚ ᱛᱟᱯᱚᱨᱮ ᱰᱩᱵᱩᱜ ᱟᱠᱚ ᱚᱠᱚᱭ ᱚᱠᱟᱞᱮᱠᱟ ᱢᱟᱱᱮ ᱵᱚᱸᱜᱟ ᱵᱩᱨᱩ ᱦᱚᱸᱠᱚ ᱵᱚᱸᱜᱟ ᱵᱩᱨᱩᱭ ᱜᱮᱭᱟ᱾ ᱟᱯᱮ ᱥᱮᱱ ᱫᱚ ᱚᱱᱠᱟ ᱜᱚᱢᱦᱟ ᱯᱚᱨᱚᱵᱽ ᱨᱮ ᱥᱮ ᱚᱱᱠᱟ ᱵᱟᱝᱯᱮ ᱢᱟᱱᱟᱣ ᱜᱮᱭᱟ ᱥᱮ ᱦᱩᱭᱩᱜᱼᱟ?
ᱢᱟᱱᱮ ᱦᱩᱭ ᱫᱚ ᱦᱩᱭᱩᱜ ᱜᱮᱪᱚ ᱯᱟᱞᱮ ᱢᱟᱱᱮ ᱮᱢᱚᱱ ᱢᱮᱱ ᱢᱮ ᱞᱟᱹᱭ ᱫᱚᱦᱟᱸᱜ ᱵᱟᱹᱞᱤᱧ ᱟᱸᱡᱚᱢ ᱠᱟᱫᱟ ᱡᱟᱦᱟᱸ ᱠᱚ ᱠᱟᱛᱷᱟ ᱟᱫᱚ ᱪᱤᱠᱟᱹ ᱛᱮᱞᱤᱧ ᱵᱩᱡᱟ᱾
ᱦᱮᱸ ᱚᱱᱟ ᱦᱩᱭᱩᱜᱼᱟ ᱜᱚᱢᱦᱟ ᱯᱚᱨᱚᱵᱽ ᱢᱟᱱᱮ ᱠᱟᱱᱟ ᱡᱟᱦᱟᱸ ᱦᱟᱱᱮ ᱵᱟᱝᱞᱟ ᱛᱮᱫᱚ ᱠᱚ ᱢᱮᱛᱟᱜ ᱠᱟᱱᱟ ᱨᱟᱠᱷᱤ ᱯᱩᱨᱱᱤᱢᱟ ᱨᱮ ᱦᱩᱭᱩᱜ ᱫᱚ᱾
ᱦᱳᱭ
ᱟᱫᱚ ᱟᱯᱮ ᱥᱮᱱ ᱫᱚ ᱪᱮᱜ ᱠᱚ ᱢᱮᱛᱟᱜᱼᱟ? ᱵᱮᱥ ᱪᱮᱨᱦᱟ ᱫᱚ ᱟᱞᱤᱧ ᱫᱚ ᱵᱟᱹᱞᱤᱧ ᱵᱟᱲᱟᱭᱟ ᱛᱚ ᱟᱞᱮ ᱥᱮᱜ ᱫᱚ ᱜᱚᱢᱦᱟ ᱯᱚᱨᱚᱵᱽ ᱜᱮ ᱠᱚ ᱢᱮᱛᱟᱜᱼᱟ ᱢᱮᱱᱫᱚ᱾
ᱛᱟᱞᱦᱮ ᱢᱟᱱᱟᱣ ᱵᱟᱛᱟᱣ ᱜᱮᱭᱟ ᱯᱮ ᱥᱮ ᱵᱟᱝ ᱜᱮ ᱚᱱᱟ ᱠᱚᱫᱚ?
ᱦᱩᱸ ᱦᱩᱸ ᱦᱩᱸ ᱢᱟᱱᱟᱣ ᱞᱮᱠᱟ ᱫᱚ ᱵᱟᱹᱧ ᱟᱸᱡᱚᱢ ᱵᱟᱲᱟᱣ ᱠᱟᱜ
ᱚ ᱦᱮᱸ ᱛᱚ᱾
ᱵᱟᱵᱟ ᱨᱮ ᱚᱲᱟᱜ ᱫᱚᱧ ᱛᱤᱭᱟᱹᱜ ᱫᱟᱲᱮᱜᱼᱟ ᱥᱮ ᱵᱟᱝ ᱜᱟᱡᱮ ᱦᱩᱰᱩᱨ ᱫᱟᱭ ᱾
ᱥᱮᱱᱚᱜ ᱵᱤᱱ ᱛᱟᱛᱟᱲᱤ᱾ ᱵᱟᱝᱠᱷᱟᱱ ᱵᱟᱝᱠᱷᱟᱱ ᱫᱚ ᱫᱟᱜ ᱠᱚ ᱡᱟᱹᱲᱤ ᱢᱟᱹᱲᱤ ᱞᱮᱠᱷᱟᱡ ᱫᱚ ᱞᱚᱦᱚᱫᱚᱜᱼᱟ ᱵᱤᱱ ᱟᱨᱦᱚᱸ
ᱜᱟᱹᱰᱤ ᱰᱟᱹᱰᱤ ᱛᱮᱜᱮ ᱦᱮᱡ ᱞᱤᱧ ᱢᱮᱱᱮᱫᱜ ᱛᱟᱦᱮᱱᱟ ᱜᱟᱹᱰᱤ
ᱚ ᱦᱮᱸ ᱛᱚ᱾
ᱜᱟ-ᱜᱟᱹᱰᱤ ᱠᱟᱛᱮ ᱛᱤᱱᱟᱹᱜ ᱥᱚᱦᱩ ᱡᱟᱦᱟᱸ ᱥᱮᱜ ᱜᱮ ᱪᱟᱞᱟᱣ ᱜᱚᱫᱚᱜ ᱠᱟᱱᱟ᱾
ᱦᱮᱸ ᱱᱤᱛᱚᱜ ᱫᱚ ᱜᱟᱹᱰᱤ ᱵᱮᱜᱚᱨ ᱫᱚ ᱪᱮᱜ ᱦᱚᱸᱛᱚ ᱵᱟᱝ ᱜᱟᱹᱰᱤ ᱛᱟᱦᱮᱱ ᱠᱟᱱᱛᱮ ᱟᱵᱚᱣᱟᱜ ᱢᱟᱱᱮ ᱟᱹᱰᱤ ᱥᱟᱺᱜᱤᱧ ᱥᱟᱺᱜᱤᱧ ᱦᱚᱸ ᱠᱟᱹᱴᱤᱡ ᱞᱚᱜᱚᱱ ᱵᱚᱱ ᱥᱮᱴᱮᱨᱚᱜ ᱠᱟᱱᱟ ᱟᱨ ᱞᱟᱦᱟ ᱛᱮᱢᱟ ᱥᱮᱫᱟᱭ ᱡᱩᱜᱽ ᱨᱮᱢᱟ ᱜᱟᱹᱰᱤ ᱜᱚᱫᱚ ᱪᱮᱜ ᱜᱮ ᱵᱟᱝ ᱛᱟᱦᱮᱸᱜ ᱠᱟᱱᱟ ᱥᱩᱫᱷᱩ ᱥᱟᱭᱠᱮᱞ ᱦᱚᱸ ᱟᱹᱰᱤ ᱢᱤᱫᱴᱮᱱ ᱵᱟᱨᱭᱟ ᱛᱟᱦᱮᱸ ᱠᱟᱱᱟ ᱦᱩᱸᱜᱼᱩᱸ᱾ ᱚᱱᱟ ᱞᱟᱦᱟᱨᱮᱱ ᱢᱟᱹᱱᱢᱤ ᱠᱚᱢᱟ ᱢᱟᱱᱮ ᱡᱟᱦᱟᱸ ᱛᱤᱱᱟᱹᱜ ᱥᱟᱺᱜᱤᱧ ᱜᱮ ᱦᱳᱭᱛᱳ ᱛᱟᱲᱟᱢ ᱛᱮᱜᱮ ᱠᱚ ᱥᱮᱱᱚᱜ ᱠᱟᱱ ᱛᱟᱦᱮᱸᱜ ᱡᱟᱦᱟᱸ ᱛᱤᱱᱟᱹᱜ ᱥᱟᱺᱜᱤᱧ ᱜᱮ ᱦᱳᱭᱳᱜ ᱟᱨ ᱟᱵᱚ ᱱᱮᱛ ᱛᱟᱨ ᱨᱮᱱ ᱢᱟ ᱛᱟᱲᱟᱢ ᱦᱚᱸ ᱵᱟᱝ ᱠᱚ ᱛᱟᱲᱟᱢᱟ ᱜᱟᱹᱰᱤ ᱜᱷᱚᱲᱟ ᱩᱰᱩᱜ ᱮᱱ ᱠᱷᱟᱡ ᱢᱟᱱᱮ ᱚᱲᱟᱜ ᱨᱮᱜᱮ ᱫᱮᱡᱚᱜ ᱠᱟᱱᱟᱭ ᱟᱨ ᱡᱟᱦᱟᱸ ᱨᱮ ᱥᱮᱱᱚᱜ ᱠᱟᱱᱟᱭ ᱚᱸᱰᱮ ᱜᱮ ᱟᱬᱜᱚᱱ ᱠᱟᱱᱟᱭ᱾
ᱦᱮᱸ ᱦᱮᱸ ᱦᱮᱸ ᱫᱟᱹᱫᱩ ᱛᱟᱹᱠᱩ ᱢᱮᱱᱟᱜ ᱠᱟᱜ ᱠᱚᱣᱟ ᱩᱝᱠᱩ ᱫᱚ ᱛᱟᱲᱟᱢ ᱛᱮᱜᱮ ᱠᱩ ᱡᱟᱦᱟ ᱥᱮᱜ ᱥᱟᱺᱜᱤᱧ ᱥᱟᱺᱜᱤᱧ ᱠᱚ ᱪᱟᱞᱟᱣ ᱠᱟᱱᱟ ᱟᱹᱰᱤ ᱡᱷᱟᱹᱞ ᱡᱷᱟᱹᱞ᱾
ᱦᱮᱸ ᱢᱮᱱᱟᱠᱚ ᱚᱱᱟ ᱛᱮᱜᱮ ᱠᱚ ᱢᱮᱱ ᱵᱟᱲᱟᱭ ᱜᱮᱭᱟ ᱡᱮ ᱟᱯᱮ ᱫᱚ ᱱᱮᱛᱟᱨ ᱫᱚ ᱛᱟᱲᱟᱢ ᱜᱮ ᱵᱟᱝᱯᱮ ᱛᱟᱲᱟᱢ ᱫᱟᱲᱮᱜᱼᱟ ᱢᱩᱡᱩᱨ ᱠᱤᱢ ᱢᱟᱱᱮ ᱢᱤᱜ ᱠᱤᱞᱳᱢᱤᱴᱟᱨ ᱦᱚᱸ ᱵᱟᱝ ᱛᱟᱲᱟᱢ ᱛᱮ ᱵᱟᱝᱯᱮ ᱥᱮᱱ ᱫᱟᱲᱮᱜᱼᱟ ᱟᱨ ᱠᱚᱠᱚ ᱢᱮᱱᱟ ᱡᱮ ᱟᱞᱮ ᱫᱚ ᱦᱳᱭ ᱛᱚ ᱛᱤᱨᱤᱥ ᱪᱚᱞᱞᱤᱥ ᱠᱤᱞᱳᱢᱤᱴᱟᱨ ᱛᱟᱲᱟᱢ ᱛᱮᱜᱮᱞᱮ ᱥᱮᱱᱚᱜ ᱠᱟᱱ ᱛᱟᱦᱮᱸᱜ ᱠᱟᱱᱟ ᱥᱮᱫᱟᱭ ᱫᱚ᱾
ᱜᱟᱹᱰᱤ ᱜᱷᱚᱲᱟ ᱦᱮᱡ ᱠᱟᱱᱟ ᱱᱟᱯᱟᱭ ᱫᱚ ᱱᱟᱯᱟᱭ ᱠᱟᱱ ᱜᱮᱭᱟ ᱢᱤᱜ ᱥᱮᱫ ᱛᱮᱫᱚ ᱢᱮᱱ ᱠᱷᱟᱱ ᱛᱚᱜ ᱫᱚ ᱦᱚᱸᱜᱼᱚᱭ ᱡᱟ ᱧᱮᱞᱚᱜ ᱠᱟᱱᱟ ᱜᱟᱹᱲᱤ ᱜᱷᱚᱲᱟ ᱠᱚᱦᱚᱸ ᱮᱢᱚᱱ ᱠᱚ ᱢᱟᱱᱮ ᱮᱢᱚᱱ ᱵᱷᱟᱵᱽ ᱛᱮᱠᱚ ᱞᱟᱜᱟᱭᱮᱜᱼᱟ ᱵᱟᱝ ᱢᱟᱱᱮ ᱡᱟᱹᱥ ᱛᱤ ᱠᱟᱭᱛᱮ ᱢᱟᱱᱮ ᱵᱮᱥ ᱠᱷᱚᱡ ᱫᱚ ᱵᱟᱹᱲᱤᱡ ᱜᱮ ᱦᱩᱭᱩᱜ ᱠᱟᱱᱟ ᱟᱨᱦᱚᱸ᱾
ᱦᱮ ᱦᱮᱸ ᱟᱨ ᱵᱟᱡᱟᱣ ᱮᱠᱥᱤᱰᱮᱱ ᱢᱮᱠᱥᱤᱰᱮᱱ ᱦᱚᱸ ᱦᱩᱭᱩᱜ ᱠᱟᱱ ᱜᱮᱭᱟ ᱰᱷᱮᱨ ᱜᱮ᱾
ᱦᱩᱸ ᱡᱟᱹᱥᱛᱤ ᱠᱟᱭᱛᱮ ᱡᱮᱢᱚᱱ ᱢᱟᱨᱟᱝ ᱢᱟᱨᱟᱝ ᱵᱟᱡᱟᱨ ᱠᱚᱨᱮ ᱫᱚ ᱡᱟᱹᱥᱛᱤ ᱤᱥᱛᱚ ᱡᱟᱥ ᱛᱤ ᱜᱟᱹᱰᱤ ᱢᱮᱱᱟᱜ ᱠᱟᱫᱟ ᱥᱮ ᱜᱟᱹᱰᱤ ᱜᱷᱚᱬᱟ ᱠᱚ ᱛᱟᱦᱞᱮ ᱚᱸᱰᱮ ᱫᱚ ᱠᱟᱹᱴᱤᱡᱽ ᱪᱩᱞᱩᱝ ᱦᱟᱱᱛᱮ ᱱᱟᱛᱮ ᱞᱮᱠᱷᱟᱡᱽ ᱜᱮ ᱢᱟᱱᱮ ᱢᱮᱫᱴᱮᱱ, ᱢᱮᱫᱴᱮᱱ ᱜᱟᱹᱰᱤ ᱡᱟᱞᱟ ᱨᱮ ᱛᱤᱱᱟᱹᱜ ᱦᱚᱲᱟᱜ ᱡᱮ ᱢᱟᱱᱮ ᱡᱤᱣᱤ ᱠᱚ ᱪᱟᱞᱟᱜ ᱠᱟᱱᱟ ᱵᱟᱡᱟᱜ ᱠᱟᱱᱟ ᱠᱚ, ᱚᱱᱠᱟ ᱧᱮᱞᱚᱜ
ᱚᱱᱠᱟᱱ ᱦᱚᱲ ᱜᱮᱠᱚ ᱤᱭᱟᱹᱜᱟ ᱡᱟᱦᱟᱸᱭ ᱠᱚ ᱦᱤᱨᱳᱜ-ᱟ ᱩᱱᱠᱩ ᱦᱚᱲ ᱜᱮᱠᱚ ᱵᱟᱠᱚ ᱵᱟᱡᱟᱜ-ᱟ᱾
ᱮᱸ, ᱦᱚᱸᱜ-ᱚ᱾ ᱚᱸᱰᱮ ᱜᱮᱛᱚ᱾ ᱵᱟᱠᱷᱟᱡᱽ ᱫᱚ ᱱᱤᱛᱳᱜ ᱫᱚ ᱢᱟᱱᱮ ᱦᱮᱡ ᱠᱟᱱᱛᱮ ᱵᱷᱟᱞᱤᱭ ᱠᱟᱱ ᱜᱮᱭᱟ ᱦᱤᱛᱳᱜ ᱡᱮᱢᱚᱱ ᱥᱟᱱᱟᱢ ᱞᱮ ᱠᱟᱱᱟ ᱚᱱᱮ ᱜᱟᱹᱰᱤ, ᱜᱟᱹᱰᱤ ᱢᱮᱱᱟᱜ ᱠᱟᱫᱟ ᱡᱮᱢᱚᱱ ᱥᱮᱨᱢᱟ ᱪᱮᱛᱟᱱ ᱛᱮᱦᱚᱸ ᱱᱤᱛᱚᱜ ᱫᱚ ᱪᱟᱞᱟᱜ ᱠᱟᱱᱟ, ᱚᱛ ᱫᱟᱜ ᱫᱟᱜ ᱛᱟᱞᱟ ᱛᱮᱦᱚᱸ ᱫᱟᱜ ᱡᱟᱦᱟᱡᱽ ᱥᱮᱱᱚᱜ ᱠᱟᱱᱟ, ᱚᱛ ᱞᱟᱛᱟᱨ ᱛᱮᱦᱚᱸ ᱨᱮᱹᱞ ᱢᱟᱱᱮ ᱚᱛ ᱯᱟᱛᱟᱞ ᱨᱮᱹᱞ ᱠᱚ ᱥᱮᱱᱚᱜ ᱠᱟᱱᱟ, ᱟᱨ ᱴᱨᱮᱹᱱ ᱠᱚ ᱥᱮᱱᱚᱜ ᱠᱟᱱᱟ ᱢᱟᱱᱮ ᱟᱨ ᱦᱟᱱᱮ ᱡᱟᱦᱟᱸ ᱥᱮᱫ ᱦᱩᱸ, ᱡᱷᱚᱛᱚ ᱥᱮᱫ ᱛᱮᱜᱮ ᱰᱟᱦᱟᱨ ᱫᱚ ᱢᱮᱱᱟᱜ ᱠᱟᱫᱟ ᱟᱨᱦᱚᱸ ᱚᱠᱟ ᱥᱮᱱ ᱢᱟ ᱯᱟᱭᱤᱯ ᱞᱟᱭᱤᱱ ᱠᱚ ᱢᱮᱱᱟᱜ ᱠᱟᱫᱟ᱾ ᱡᱟᱦᱟᱸ ᱫᱚ ᱢᱟᱱᱮ ᱪᱮᱛᱟᱱ ᱪᱮᱛᱟᱱ ᱛᱮ ᱚᱱᱟ ᱵᱟᱵᱮᱨ ᱫᱟᱨᱟᱭ ᱛᱮ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟ ᱠᱚ ᱥᱮᱱᱚᱜ ᱠᱟᱱᱟ᱾ ᱛᱟᱦᱞᱮ ᱦᱤᱛᱚᱜ ᱫᱚ ᱢᱟᱱᱮ ᱥᱟᱱᱟᱢ ᱞᱮᱠᱟᱱᱟᱜ ᱜᱮ ᱢᱟᱱᱮ ᱥᱮᱱᱚᱜ ᱞᱟᱹᱜᱤᱫ ᱫᱚ ᱥᱩᱵᱤᱫᱟ ᱢᱮᱱᱟᱜ ᱠᱟᱜ-ᱟ᱾
ᱦᱳᱭ᱾
ᱦᱩᱸᱜ-ᱩᱸ᱾ ᱥᱮᱫᱟᱭᱟᱜ ᱢᱟ ᱱᱚᱣᱟ ᱠᱚᱢᱟ ᱵᱟᱭ ᱛᱟᱦᱮᱸ ᱠᱟᱱᱟ ᱪᱮᱫ ᱦᱚᱸ ᱥᱮ᱾
ᱦᱩᱸ, ᱥᱮᱫᱟᱭ ᱫᱚ ᱚᱝᱠᱟ ᱫᱚ ᱵᱟᱝ ᱛᱟᱦᱮᱸᱠᱟᱱᱟ ᱟᱹᱰᱤ ᱢᱚᱡᱽ᱾
ᱦᱩᱸᱜ-ᱩᱸ ᱱᱮᱛᱟᱨ ᱫᱚ ᱵᱟᱠᱷᱟᱡᱽ ᱮᱨᱳᱯᱞᱮᱱ ᱢᱟᱱᱮ ᱡᱟᱦᱟᱸ ᱪᱮᱫ ᱪᱮᱛᱟᱱ ᱛᱮ ᱥᱮ ᱩᱰᱟᱹᱜ ᱜᱟᱹᱰᱤ ᱛᱮᱦᱚᱸ ᱛᱚ ᱥᱟᱸᱜᱤᱧ ᱥᱟᱸᱜᱤᱧ ᱥᱮᱱᱚᱜ ᱜᱟᱱᱚᱜ ᱠᱟᱱᱟ ᱥᱮᱵᱽ ᱡᱟᱹᱥᱛᱤ ᱠᱚ ᱥᱮᱱᱚᱜ ᱠᱟᱱᱟ ᱮᱱᱛᱮ ᱢᱟᱹᱱᱢᱤ ᱠᱚ᱾
ᱦᱮᱸ ᱪᱟᱞᱟᱜ ᱠᱟᱱ ᱜᱮᱭᱟ ᱠᱚ᱾
ᱦᱚᱸᱜ-ᱚ, ᱛᱤᱱᱟᱹᱜ ᱱᱟᱯᱟᱭ ᱦᱩᱭ ᱠᱟᱱᱟ ᱞᱟᱦᱟ ᱛᱮᱫᱚ ᱦᱚᱲ ᱥᱮᱨᱢᱟ ᱪᱮᱛᱟᱱ ᱛᱮ ᱵᱟᱝ ᱠᱚ ᱪᱟᱞᱟᱜ ᱫᱟᱲᱮᱜ ᱛᱟᱦᱮᱱ, ᱵᱟᱝ ᱠᱷᱟᱱ, ᱢᱮᱱᱠᱷᱟᱱ ᱱᱮᱛᱟᱨ ᱫᱚ ᱥᱮᱨᱢᱟ ᱨᱮᱦᱚᱸ ᱱᱤᱛᱚᱜ ᱫᱚ ᱰᱟᱦᱟᱨ ᱞᱮᱠᱟ ᱛᱮ ᱠᱚ ᱛᱮᱭᱟᱨ ᱠᱟᱜ-ᱟ, ᱡᱟᱸᱦᱟ ᱫᱚ ᱥᱮᱨᱢᱟ ᱥᱮᱛᱟᱱ ᱪᱮᱛᱟᱱ ᱛᱮ ᱠᱚ ᱦᱟᱱᱛᱮ ᱱᱟᱛᱮ ᱠᱚ ᱥᱮᱱ ᱵᱟᱲᱟᱜ ᱠᱟᱱᱟ ᱦᱮᱸ᱾
ᱦᱩᱸ᱾
ᱩᱸ ᱩᱸ,
ᱛᱟᱦᱞᱮ ᱟᱯᱮᱥᱮᱫ ᱚᱱᱠᱟ ᱢᱟᱨᱟᱝ ᱢᱟᱨᱟᱝ ᱱᱟᱹᱭ ᱠᱚ ᱵᱟᱹᱱᱩᱜ ᱠᱟᱜ-ᱟ ᱡᱟᱦᱟᱸ ᱠᱚᱨᱮ ᱚᱝᱠᱟ ᱟᱸ ᱫᱟᱜ ᱡᱟᱦᱟᱸ ᱠᱚ ᱥᱮᱱᱚᱜ-ᱟ ᱢᱮᱱᱛᱮᱜ, ᱫᱟᱜ ᱵᱟᱹᱭ ᱱᱟᱹᱭ ᱚᱱᱟ ᱞᱟᱹᱣᱠᱟᱹ ᱠᱚ ᱛᱟᱯᱚᱨᱮ ᱚᱱᱮ ᱥᱴᱤᱢᱟᱨ ᱠᱚ ᱪᱮᱫ ᱠᱚᱠᱚ ᱢᱮᱱᱟ?
ᱩᱸᱦᱩᱸᱜ, ᱫᱟᱜ, ᱤᱧᱟᱜ
ᱫᱚ ᱵᱟᱝ ᱨᱮᱦᱚᱸ
ᱚ, ᱦᱮᱸ ᱛᱚ᱾ ᱟᱞᱮ ᱥᱮᱱ ᱢᱟ ᱚᱝᱠᱟ ᱢᱟᱨᱟᱝ ᱢᱟᱨᱟᱝ ᱱᱟᱹᱭ ᱠᱚᱫᱚ ᱵᱟᱹᱱᱩᱜ ᱠᱟᱜ-ᱟ ᱪᱮᱜ ᱦᱚᱸ᱾ ᱚᱱᱠᱟᱛᱮ ᱚᱱᱟ ᱠᱚᱫᱚ, ᱛᱟᱞᱦᱮ ᱟᱵᱤᱱ ᱫᱚ ᱱᱟᱹᱣᱠᱟᱹ ᱠᱚᱨᱮ ᱫᱚᱵᱤᱱ ᱫᱮᱡ ᱵᱟᱲᱟ ᱠᱟᱱᱟ ᱥᱮ ᱵᱟᱝ ᱜᱮ? ᱦᱮᱞᱳ᱾
ᱛᱟᱦᱞᱮ ᱟᱵᱮᱱ ᱱᱚᱛᱚᱜ ᱜᱮ ᱚᱲᱟᱜ ᱨᱮ ᱢᱮᱱᱟᱜ ᱠᱟᱜ ᱵᱮᱱᱟ?
ᱦᱮᱸ᱾ ᱚᱲᱟᱜ ᱨᱮᱫᱚ ᱟᱞᱤᱧ ᱢᱚᱛᱚ, ᱟᱨᱚ ᱢᱮᱱᱟᱜ ᱠᱟᱜ ᱠᱚᱣᱟ ᱡᱷᱚᱛᱚ ᱦᱚᱲᱜᱮ ᱥᱟᱱᱟᱢ ᱦᱚᱲᱜᱮ ᱢᱮᱱᱟᱜ ᱠᱟᱜ ᱞᱮᱭᱟ ᱚᱲᱟᱜ ᱨᱮᱫᱚ᱾ ᱦᱟᱸ ᱫᱚ ᱦᱟᱸᱜ ᱠᱟᱹᱢᱤ ᱵᱟᱲᱟ ᱦᱩᱭᱩᱜ᱾ ᱠᱟᱱᱟ ᱛᱚ ᱛᱟᱦᱞᱮ ᱡᱚᱢ ᱵᱟᱲᱟ ᱠᱟᱛᱮᱫ᱾ ᱦᱮᱸ ᱟᱸᱡᱚᱢ ᱫᱟ ᱟᱸᱡᱚᱢᱮᱜᱼᱟ ᱞᱤᱧ᱾
ᱟᱸᱡᱚᱢ ᱫᱟ ᱵᱮᱱ ᱥᱮ ᱵᱟᱝᱼᱟ?
ᱟᱸᱡᱚᱢ ᱫᱟᱹᱞᱤᱧ᱾ ᱢᱮᱱᱮᱜᱼᱟ ᱞᱤᱧ ᱛᱚ ᱛᱟᱦᱞᱮ ᱟᱯᱮ ᱥᱮᱱ ᱫᱚ ᱱᱟᱹᱣᱠᱟᱹ ᱠᱚᱨᱮ ᱫᱚ ᱵᱤᱱ ᱫᱮᱡ ᱵᱟᱲᱟ ᱠᱟᱱᱟ ᱥᱮ ᱵᱟᱝ ᱜᱮ, ᱦᱮᱸ ᱟᱹᱞᱤᱧ ᱫᱚᱞᱤᱧ ᱟᱸᱡᱚᱢᱮᱜᱼᱟ ᱟᱸᱡᱚᱢᱮᱜᱼᱟ ᱵᱤᱱ?
ᱵᱟᱵᱮᱱ ᱟᱸᱡᱚᱢᱮᱫᱟ ᱵᱟᱝ?
ᱟᱸᱡᱚᱢ ᱫᱟᱹᱞᱤᱧ ᱟᱹᱞᱤᱧ ᱫᱚᱞᱤᱧ ᱟᱸᱡᱚᱢᱮᱜᱼᱟ᱾ ᱟᱵᱤᱱ ᱵᱤᱱ ᱟᱸᱡᱚᱢᱮᱜᱼᱟ? ᱦᱟᱹᱞᱳ
ᱦᱟᱹᱞᱳ᱾
ᱦᱮᱹᱞᱳ᱾
ᱟᱨ ᱨᱚᱲ ᱵᱤᱱ ᱟᱸᱡᱚᱢ ᱧᱟᱢᱮᱜᱼᱟ? ᱥᱮᱸ ᱵᱟᱝᱜᱮ, ᱟᱹᱞᱤᱧ ᱢᱟᱞᱤᱧ ᱟᱸᱡᱚᱢᱮᱫ ᱛᱟᱵᱤᱱᱟ ᱨᱚᱲ ᱫᱚ᱾ ᱟᱵᱤᱱ ᱫᱩᱵᱤᱱ ᱟᱸᱡᱚᱢ ᱧᱟᱢᱮᱜᱼᱟ ᱥᱮ ᱵᱟᱝ? ᱟᱭᱢᱟ ᱵᱟᱞᱤᱧ ᱵᱩᱡ ᱫᱟᱲᱮᱭᱟᱜ ᱠᱟᱱᱟ ᱟᱹᱞᱤᱧ ᱢᱟ᱾